ᱪᱮᱫ ᱞᱟᱹᱭᱢᱮ?
ᱦᱮᱸ
ᱟᱫ ᱠᱷᱟᱱᱤᱠ ᱢᱟᱲᱟᱝ ᱠᱚᱞ ᱠᱚᱦᱚᱸ ᱜᱮᱫ ᱜᱚᱫᱼᱮᱱ ᱫᱚ
ᱦᱮᱸ ᱜᱮᱫ ᱜᱚᱫᱱᱟ ᱟᱫᱚ ᱠᱟᱹᱴᱤᱡ ᱚᱲᱟᱜ ᱨᱮᱠᱚ ᱦᱚᱦᱚ ᱠᱮᱫ ᱠᱷᱟᱱ
ᱚᱻ ᱥᱮ ᱚᱱᱛᱮ ᱫᱚ ᱠᱟᱹᱴᱤᱡ ᱴᱟᱣᱟᱨ ᱠᱚᱨᱮᱱᱟᱜ ᱯᱨᱚᱵᱽᱞᱮᱢ ᱠᱚ ᱦᱩᱭᱩᱜ ᱜᱮᱭᱟ
ᱮ ᱦᱟᱸ ᱟᱫᱚ ᱩᱱᱟᱹᱜ ᱫᱚ ᱵᱟᱝ ᱮᱴᱠᱮᱴᱚᱬᱮ ᱜᱮᱭᱟ ᱟᱵᱩ ᱟᱫᱚ ᱚᱱᱟ ᱚᱲᱟᱜ ᱨᱮᱱᱟᱜ ᱠᱟᱹᱢᱤ ᱠᱟᱡᱽ ᱠᱟᱢᱤ ᱠᱷᱟᱛᱤᱨ ᱛᱮ
ᱦᱮᱸ ᱟᱫᱚ ᱚᱲᱟᱜ ᱨᱮ ᱛᱟᱦᱮᱸ ᱞᱮᱝᱠᱷᱟᱱ ᱫᱚ ᱚᱲᱟᱜ ᱥᱚᱸᱜᱮ ᱜᱚᱲᱚᱜ ᱜᱮ ᱦᱩᱭᱩᱜᱼᱟ
ᱦᱩᱸ ᱦᱩᱸ
ᱟᱫᱚ ᱟᱢ ᱦᱚᱸᱛᱚ ᱵᱟᱡᱟᱨ ᱥᱚᱦᱚᱨ ᱨᱮᱫᱚ ᱚᱞ ᱯᱟᱲᱦᱟᱜ ᱠᱟᱱᱟ ᱵᱟᱡᱟᱨ ᱥᱚᱦᱚᱨ ᱨᱮᱫᱚᱢ ᱛᱟᱦᱮᱸ ᱠᱟᱱ ᱜᱮᱭᱟ ᱥᱮᱢ ᱛᱟᱦᱮᱸᱱ ᱜᱮᱭᱟ
ᱦᱮᱸ ᱤᱧ ᱫᱩᱧ ᱛᱟᱦᱮᱸᱱ ᱜᱮᱭᱟ ᱠᱤᱱᱛᱩ ᱟᱫᱚ ᱱᱤᱛᱚᱜ ᱫᱚ ᱫᱚ ᱚᱲᱟᱜ ᱨᱮ ᱠᱟᱹᱴᱜ ᱚᱲᱟᱜ ᱨᱮ ᱠᱟᱹᱢᱤ ᱠᱟᱹᱣᱰᱤ ᱠᱟᱹᱴᱤᱡ ᱛᱟᱦᱮᱱ ᱠᱟᱱ ᱛᱚ ᱦᱮᱸ ᱚᱲᱟᱜ ᱤᱧ ᱦᱮᱜ ᱠᱟᱱᱟ᱾
ᱦᱮᱸ ᱟᱞᱮ ᱠᱚᱦᱚᱸ ᱚᱝᱠᱟᱜ ᱜᱮ ᱟᱵᱚ ᱠᱚ ᱡᱚᱛᱚ ᱠᱚᱜᱮ ᱚᱝᱠᱟ ᱚᱞᱚᱜ ᱠᱷᱟᱛᱤᱨ ᱜᱮ ᱡᱚᱛᱚ ᱵᱟᱡᱟᱨ ᱥᱚᱦᱚᱨ ᱠᱚᱨᱮ ᱢᱮᱱᱟᱜ ᱵᱚᱱᱟ ᱟᱫᱚ ᱤᱧ ᱫᱚ ᱯᱚᱭ ᱚᱝᱠᱟ ᱫᱚ ᱚᱲᱟᱜ ᱟ. ᱛᱩ ᱫᱤᱥᱚᱢ ᱠᱚᱫᱚ ᱵᱟᱝ ᱪᱟᱞᱟᱣ ᱵᱟᱲᱟ ᱦᱩᱭ ᱟᱠᱟᱱᱟ
ᱦᱳᱭ ᱟᱫᱚ ᱪᱮᱫ ᱡᱤᱱᱤᱥ? ᱵᱟᱜ ᱚᱞᱚᱜ ᱯᱟᱲᱦᱟᱣ ᱠᱷᱟᱛᱤᱨ ᱜᱮᱛᱚ ᱠᱚ ᱱᱤᱛᱚᱜ ᱫᱚ ᱥᱟᱸᱜᱤᱧ ᱨᱮ ᱢᱮᱱᱟᱜ ᱵᱚᱱᱟ᱾ ᱵᱟᱠᱷᱟᱡ ᱪᱮᱫ? ᱡᱟᱱᱟᱢ ᱵᱷᱤᱛᱟᱹ ᱫᱚ ᱪᱤᱠᱟᱹᱛᱮᱢ ᱦᱤᱲᱤᱧ ᱫᱟᱲᱮᱜᱼᱟ ᱚᱸᱰᱮ ᱡᱤᱱᱤ ᱚᱸᱰᱮᱱᱟᱜ ᱴᱷᱟᱶ ᱛᱚ ᱟᱰᱤ ᱥᱚᱨᱮᱥ ᱴᱷᱟᱶ ᱠᱟᱱᱟ
ᱵᱩᱠᱟᱹ ᱛᱚᱯᱟ ᱴᱷᱟᱶ ᱫᱚ ᱵᱚᱝ
ᱦᱩᱸᱻ ᱦᱳᱭ
ᱟ ᱛᱟᱞᱦᱮ ᱤᱭᱟᱹ ᱚᱱᱛᱮᱱᱟᱜ ᱵᱟᱦᱟ ᱥᱚᱨᱦᱟᱭ ᱯᱚᱨᱚᱵᱽ ᱠᱚᱫᱚ ᱦᱟᱸᱜ ᱵᱟᱹᱧ ᱵᱟᱰᱟᱭᱟ᱾ ᱪᱮᱫ ᱞᱮᱠᱟ? ᱠᱟᱹᱴᱤᱡ ᱫᱤᱥᱚᱢ ᱩᱸ ᱫᱤᱥᱳᱢ ᱴᱷᱟᱶ ᱦᱤᱥᱟᱹᱵᱽ ᱛᱮ ᱠᱟᱹᱴᱤᱡ ᱵᱷᱮᱜᱟᱨ ᱜᱮ ᱛᱟᱵᱚᱱᱟ ᱛᱚ ᱟᱵᱚᱱᱟᱜ ᱫᱚ
ᱦᱮᱸᱦᱮᱸ ᱟ ᱟᱞᱮ ᱥᱮᱱᱟᱜ ᱟ ᱟᱛᱚ ᱟᱞᱮ ᱟᱹᱛᱩ ᱫᱤᱥᱚᱢ ᱠᱚᱨᱮᱱᱟᱜ ᱫᱚ ᱪᱤᱠᱟ ᱡᱮ ᱢᱟᱱᱮ ᱢᱟᱭᱟᱝ ᱫᱚᱠᱚ ᱪᱚᱰᱚᱨ ᱜᱮᱭᱟ ᱟᱨ ᱮᱴᱟᱜ ᱟᱹᱛᱩ ᱫᱤᱥᱚᱢ ᱠᱚᱨᱮ ᱱᱟᱜ ᱫᱚ ᱧᱮᱞ ᱦᱩᱭ ᱠᱟᱱᱟ ᱡᱮ ᱢᱟᱭᱟᱢ ᱵᱟᱠᱚ ᱪᱚᱰᱚᱨᱟ ᱥᱩᱫᱷᱩ ᱵᱟᱦᱟ ᱡᱚ ᱵᱤᱞᱤ ᱟᱛᱮ ᱜᱮᱠᱚ ᱯᱟᱨᱚᱢᱟ ᱩᱸ ᱦᱟᱯᱲᱟᱢ ᱠᱚᱣᱟᱜ ᱠᱟᱛᱷᱟ ᱞᱮᱠᱟᱛᱮᱫᱚ ᱱᱚᱰᱮ ᱫᱚ ᱢᱟᱭᱟᱢ ᱫᱚ ᱡᱚᱨᱚ ᱛᱮᱜᱮ ᱦᱩᱭᱩᱜᱼᱟ
ᱚᱠᱟ ᱴᱷᱮᱱᱟᱜ ᱟᱹᱨᱤᱪᱟᱹᱞᱤ ᱚᱠᱟᱞᱮᱠᱟ ᱠᱟᱱᱟ?
ᱟᱹᱛᱩ ᱫᱤᱥᱚᱢ ᱨᱮᱫᱚ ᱟᱞᱮ ᱟᱹᱛᱩ ᱨᱮᱫᱚ ᱡᱮᱢᱚᱱ ᱚᱱᱛᱮ ᱥᱮᱨᱢᱟ ᱪᱷᱟᱰᱟ ᱪᱷᱟᱲᱟ ᱟᱞᱮ ᱫᱚᱞᱮ ᱢᱟᱜ ᱢᱚᱬᱮᱜᱼᱟ ᱟᱨ ᱯᱮ ᱥᱮᱨᱢᱟ ᱨᱮ ᱫᱚ ᱵᱟᱦᱟᱜ ᱟᱞᱮ
ᱦᱢᱸ ᱟᱞᱮ ᱥᱮᱫ ᱫᱚ ᱡᱮᱢᱚᱱ ᱢᱟᱱᱮ ᱵᱚᱪᱷᱚᱨ ᱠᱮ ᱵᱚᱪᱷᱚᱨ ᱵᱟᱦᱟ ᱫᱚ ᱦᱩᱭᱩᱜ ᱜᱤᱭᱟ ᱢᱮᱱᱠᱷᱟᱱ ᱚᱱᱟ ᱛᱟᱞᱟᱨᱜᱮ ᱢᱚᱲᱮ ᱵᱚᱪᱷᱚᱨ ᱯᱚᱨ ᱯᱚᱨ ᱫᱚ ᱢᱟᱜ ᱢᱚᱬᱮ ᱦᱩᱭᱩᱜᱼᱟ
ᱦᱮᱸ ᱚᱠᱟ ᱞᱮᱠᱟ ᱠᱚ ᱦᱚᱲᱚᱜ ᱜᱮᱭᱟ ᱯᱮᱲᱟ ᱯᱟᱹᱲᱦᱟᱹ ᱠᱚ
ᱟᱹᱰᱤ ᱡᱟᱹᱥᱛᱤ ᱭᱮᱱᱟ ᱟᱫᱚ ᱵᱟᱦᱟ ᱯᱚᱨᱚᱵᱽ ᱠᱚᱨᱮ ᱫᱚ ᱟᱫᱚ ᱩᱱᱟᱹᱜ ᱵᱟᱠᱚ ᱦᱩᱭᱩᱜ ᱨᱮᱦᱚᱸ ᱠᱤᱱᱛᱩ ᱢᱟᱜ ᱢᱚᱬᱮ ᱨᱮᱫᱚ ᱟᱹᱰᱤ ᱡᱟᱹᱥᱛᱤ ᱜᱮᱠᱚ ᱦᱩᱭᱩᱜᱼᱟ
ᱦᱳ ᱩᱱᱫᱚ ᱢᱟᱱᱮ ᱚᱲᱟᱜ ᱚᱲᱟᱜ ᱡᱚᱛᱚ ᱚᱲᱟᱜ ᱨᱮᱱ ᱜᱮ ᱯᱮᱲᱟ ᱠᱚ ᱱᱮᱶᱛᱟ
ᱦᱮᱸ ᱯᱮᱲᱟ ᱯᱟᱹᱲᱦᱟᱹ ᱠᱚᱫᱚ ᱢᱟ ᱡᱟᱹᱥᱛᱤ ᱜᱮᱠᱚ ᱦᱤᱡᱩᱜᱼᱟ ᱟᱫᱚ ᱩᱱᱟᱹᱜ ᱢᱟᱨᱟᱝ ᱨᱟᱹᱥᱠᱟᱹ ᱨᱟᱹᱥᱠᱟᱹ ᱨᱮᱱᱟᱜ ᱤᱭᱟᱹ ᱠᱟᱱ ᱛᱟᱵᱚᱱᱟ ᱯᱚᱨᱚᱵᱽ ᱨᱮᱱᱟᱜ
ᱯᱚᱨᱚᱵᱽ ᱠᱟᱱ ᱛᱟᱵᱚᱱᱟ ᱟᱵᱚᱣᱟᱜ ᱫᱚ ᱵᱟᱦᱟ ᱟᱨ ᱥᱚᱦᱨᱟᱭ ᱜᱮ ᱟᱨ ᱢᱮᱱᱟᱭ ᱛᱟᱵᱚᱱ ᱠᱷᱟᱱ ᱵᱚᱪᱷᱚᱨ ᱤᱭᱟᱹ ᱵᱚᱪᱷᱚᱨ ᱢᱩᱪᱟᱹᱫ ᱥᱟᱠᱨᱟᱛ
ᱛᱟᱦᱞᱮ ᱥᱚᱨᱦᱟᱭ ᱠᱚᱫᱚ ᱚᱠᱟᱞᱮᱠᱟ ᱦᱩᱭᱩᱜ ᱜᱮᱭᱟ ᱛᱟᱦᱞᱮ ᱚᱱᱛᱮ ᱫᱚ
ᱟᱞᱮ ᱟᱹᱛᱩ ᱨᱮᱱᱟᱜ ᱫᱚ ᱠᱟᱹᱴᱤᱡ ᱟᱹᱰᱤ ᱟᱞᱟᱫᱟ ᱢᱟᱱᱮ ᱟᱹᱰᱤ ᱟᱞᱟᱜ ᱜᱮᱭᱟ ᱪᱮᱫ ᱞᱮᱠᱟ ᱚᱱᱟ ᱫᱚ ᱡᱮ ᱥᱚᱨᱦᱟᱭ ᱦᱩᱭᱩᱜᱼᱟ ᱥᱟᱶᱛᱮ ᱠᱷᱩᱱᱴᱟᱹᱣ ᱦᱚᱸ ᱦᱩᱭᱩᱜᱼᱟ ᱟᱨ ᱠᱟᱨᱟᱢ ᱟᱹᱜᱩ ᱦᱚᱸ ᱚᱱᱟ ᱢᱩᱫᱽ ᱨᱮᱜᱮ ᱞᱚᱠᱠᱷᱤ ᱟᱭᱳᱣᱟᱜ ᱦᱚᱸᱞᱮ ᱠᱚᱨᱟᱣᱟ ᱡᱟᱦᱟᱸ ᱫᱚ ᱦᱟᱱᱮ ᱢᱮᱲ ᱦᱤᱥᱟᱹᱵ ᱛᱮᱞᱮ ᱡᱩᱛᱟ ᱛᱟᱦᱞᱮ ᱢᱮᱫ ᱦᱤᱥᱟᱹᱵᱽ ᱨᱮ ᱞᱩᱠᱷᱤ ᱟᱭᱳ ᱛᱟᱦᱮᱱᱟᱭ ᱛᱟᱦᱚᱞᱮ ᱟᱨ ᱟᱨᱦᱚᱸ ᱵᱟᱨᱦᱚᱸ ᱵᱟᱨ ᱦᱚᱲ ᱟᱵᱚᱨᱮᱱ ᱵᱚᱸᱜᱟ ᱜᱮ ᱠᱟᱹᱨᱢᱩ ᱫᱷᱟᱨᱢᱩ ᱠᱤᱱ ᱛᱟᱦᱮᱱᱟ
ᱦᱮᱸ ᱦᱮᱸ
ᱛᱟᱦᱚᱞᱮ ᱚᱱᱠᱟ ᱜᱮ ᱟᱞᱮ ᱞᱮ ᱠᱚᱨᱟᱣᱟ ᱛᱟᱨᱯᱚᱨᱮ ᱚᱱᱟ ᱥᱟᱶᱛᱮ ᱠᱟᱨᱟᱢ ᱟᱹᱜᱩ ᱦᱚᱸᱞᱮ ᱪᱟᱞᱟᱜᱼᱟ
ᱩᱱ ᱥᱚᱨᱦᱟᱭ ᱥᱚᱨᱦᱟᱭ ᱥᱚᱨᱦᱟᱭ ᱚᱠᱛᱚ ᱜᱮ ᱵᱟᱝ
ᱦᱮᱸ ᱥᱚᱨᱦᱟᱭ ᱚᱠᱛᱚ ᱜᱮ ᱟᱞᱮ ᱦᱚᱸ ᱚᱱᱠᱟ ᱜᱮ ᱟᱨ ᱩᱱ ᱚᱠᱛᱚ ᱥᱚᱢᱚᱭ ᱜᱮ ᱡᱮᱫᱤᱱ ᱦᱳᱞᱳᱜ ᱦᱮᱸᱦᱮᱸ ᱞᱩᱠᱷᱤ ᱞᱮ ᱟᱹᱜᱩᱭᱮᱭᱟ ᱦᱟᱸᱰᱮ ᱠᱷᱚᱱᱟᱜ ᱛᱟᱦᱚᱞᱮ ᱟᱹᱜᱩ ᱠᱟᱛᱮᱫ ᱩᱱ ᱦᱤᱞᱳᱜ ᱜᱮ ᱢᱟᱡᱟᱱ ᱚᱠᱛᱚ ᱨᱮᱫᱚ ᱟᱞᱮ ᱫᱚᱞᱮ ᱠᱷᱩᱱᱴᱟᱹᱣᱚᱜᱼᱟ ᱟᱨ ᱩᱱᱟᱹᱜ ᱟᱹᱭᱩᱵ ᱚᱠᱛᱚ ᱜᱮ ᱟᱫᱚ ᱠᱟᱨᱟᱢ ᱟᱹᱜᱩ ᱞᱮ ᱪᱟᱞᱟᱜᱼᱟ ᱟᱨ ᱫᱚᱥᱟᱨ ᱫᱤᱱ ᱫᱚ ᱫᱤᱱ ᱫᱚ ᱜᱷᱚᱴ ᱞᱮ ᱵᱟᱥᱟᱣᱟ ᱦᱳᱭ ᱚᱱᱟ ᱨᱮᱞᱮ ᱵᱟᱥ ᱯᱩᱡᱟᱹ ᱠᱟᱛᱮᱫ ᱟᱨ ᱛᱮᱥᱟᱨ ᱫᱤᱱ ᱫᱚ ᱞᱚᱠᱠᱷᱤ ᱟᱭᱳ ᱞᱮ ᱤᱭᱟᱹᱮᱭᱟ ᱵᱤᱫᱟᱹᱭᱭᱟ
ᱩᱸ ᱱᱚᱶᱟ ᱥᱟᱭᱤᱰ ᱫᱚ ᱚᱱᱠᱟ ᱫᱚ ᱵᱟᱝ ᱦᱩᱭᱩᱜ ᱜᱮᱭᱟ ᱢᱟᱱᱮ ᱠᱟᱨᱟᱢ ᱫᱚ ᱠᱟᱨᱟᱢ ᱚᱠᱛᱚ ᱜᱮ ᱡᱮᱢᱚᱱ ᱱᱚᱜᱼᱚᱭ ᱠᱤᱪᱷᱩ ᱢᱟᱥ ᱢᱟᱲᱟᱝ ᱜᱮ ᱦᱩᱭᱱᱟ ᱯᱟᱨᱚᱢ ᱠᱟᱱᱟ ᱟᱨ ᱥᱚᱨᱦᱟᱭ ᱥᱚᱢᱚᱭ ᱫᱚ ᱡᱮᱢᱚᱱ ᱢᱚᱬᱮ ᱧᱤᱫᱟᱹ ᱡᱟᱦᱟᱸ ᱠᱚ ᱧᱩᱢ ᱛᱟᱵᱚᱱᱟ ᱚᱱᱠᱟ ᱜᱮ ᱦᱩᱭᱩᱜ ᱜᱮᱭᱟ
ᱦᱩᱸ ᱦᱩᱸ
ᱛᱟᱯᱚᱨ ᱚᱱᱮ ᱫᱚᱥᱟᱨ ᱦᱤᱞᱳ ᱫᱚ ᱡᱟᱦᱟᱸ ᱡᱟᱦᱟᱢ ᱢᱮᱱ ᱠᱮᱫᱟ ᱜᱚᱴ ᱯᱩᱡᱟᱹ ᱦᱟᱸ ᱵᱚᱱ ᱢᱮᱱᱟ ᱚᱱᱠᱟ ᱚᱱᱠᱟᱜᱮ ᱦᱩᱭᱩᱜᱼᱟ
ᱦᱩᱸ
ᱚᱠᱚᱭ ᱠᱚ ᱧᱩᱢ ᱦᱟᱞᱟᱝ ᱛᱟᱦᱮᱱ ᱠᱷᱟᱡ ᱫᱚ ᱚᱲᱟᱜ ᱠᱚᱨᱮ ᱵᱚᱸᱜᱟ ᱵᱩᱨᱩ ᱛᱟᱦᱮᱱ ᱠᱷᱟᱡ ᱚᱲᱟᱜ ᱨᱮᱱ ᱯᱮᱲᱟ ᱯᱟᱹᱲᱦᱤᱡᱚᱜ ᱥᱟᱢᱟᱝ ᱡᱚᱛᱚ ᱦᱚᱲ ᱡᱮᱢᱚᱱ ᱛᱮᱧᱟᱝ ᱛᱟᱠᱚ ᱡᱟᱶᱟᱭ ᱛᱟᱠᱚ ᱚᱲᱟᱜ ᱠᱚᱨᱮᱱ ᱢᱟᱱᱮ ᱡᱚᱛᱚ
ᱦᱮᱸ ᱦᱮᱸ ᱢᱟᱱᱮ ᱯᱟᱹ ᱯᱮᱲᱟ ᱯᱟᱹᱲᱦᱟᱹ ᱠᱚᱨᱮᱱᱟᱜ᱾ ᱫᱚᱢᱮ ᱡᱟᱹᱥᱛᱤ ᱟᱫᱚ ᱪᱮᱫ ᱞᱮᱠᱟ ᱪᱮᱫ ᱚᱠᱟ ᱟᱹᱛᱩ ᱨᱮᱱᱟᱜ ᱚᱠᱟ ᱚᱱᱟ ᱟᱛᱳ ᱨᱮᱱ ᱚᱠᱚᱭ ᱯᱳᱭᱞᱳ ᱢᱟᱺᱡᱷᱤ ᱛᱟᱦᱮᱸ ᱠᱟᱱᱟ ᱚᱱᱟ ᱯᱟᱲᱦᱟᱜ ᱚᱱᱟ ᱯᱟᱥᱮᱨ ᱟᱹᱛᱩᱳ ᱠᱷᱚᱱᱟᱜ ᱡᱮ ᱢᱚᱬᱮ ᱢᱟᱺᱡᱷᱤ ᱠᱚ ᱪᱮᱫ ᱞᱮᱠᱟ ᱠᱟᱛᱮ ᱠᱚ ᱜᱲᱦᱟᱣ ᱨᱟᱠᱟᱵ ᱠᱟᱫᱟ ᱚᱸᱰᱮᱱᱟᱜ ᱴᱷᱟᱶ ᱟᱫᱚ ᱚᱱᱟ ᱫᱚ ᱚᱱᱠᱟ ᱠᱟᱛᱮᱫ ᱚᱱᱛᱮᱱᱟᱜ ᱫᱚ ᱤᱭᱟᱹ ᱠᱟᱱᱟ ᱟᱞᱮ ᱟᱹᱛᱩ ᱨᱮᱱᱟᱜ ᱢᱟᱺᱡᱷᱤ ᱨᱮᱱᱟᱜ ᱚᱲᱟᱜ ᱠᱷᱚᱱᱟᱜ ᱫᱚ ᱠᱟᱹᱴᱤᱡ ᱟᱞᱟᱜᱽ ᱧᱚᱜ ᱜᱮᱭᱟ᱾ ᱛᱟᱦᱚᱞᱮ ᱟᱞᱮ ᱚᱸᱰᱮᱱᱟᱜ ᱫᱚ ᱚᱱᱟ ᱠᱷᱟᱹᱛᱤᱨ ᱛᱮ ᱱᱚᱸᱰᱮ ᱫᱚ ᱟᱞᱮ ᱫᱚ ᱞᱩᱠᱷᱤ ᱟᱭᱳ ᱠᱚᱞᱮ ᱟᱹᱜᱩ ᱠᱚᱣᱟ
ᱦᱩᱸ ᱢᱟᱱᱮ ᱡᱮᱢᱚᱱ ᱟᱱᱮ ᱟᱛᱳ ᱫᱟᱭᱤᱛ ᱦᱤᱥᱟᱹᱵ ᱛᱮ ᱡᱟᱭᱜᱟ ᱦᱤᱥᱟᱹᱵ ᱛᱮ ᱚᱠᱚᱭ ᱚᱠᱟ ᱞᱮᱠᱟ ᱟᱹᱨᱤᱪᱟᱹᱞᱤ ᱛᱚᱞ ᱠᱟᱛᱮᱜ ᱫᱚᱦᱚ ᱠᱟᱜ ᱛᱮ ᱟᱵᱚ ᱥᱮ ᱟᱵᱚ ᱥᱟᱱᱛᱟᱲ ᱠᱚᱣᱟᱜ ᱛᱚ ᱠᱚᱢ ᱫᱚ ᱵᱟᱹᱱᱩᱜ ᱛᱟᱵᱚᱱᱟ ᱟᱹᱰᱤ ᱠᱤᱪᱷᱩ ᱜᱮᱵᱩᱱ ᱟᱫ ᱟᱹᱜᱩᱭᱮᱫᱟ ᱚᱠᱚᱭ ᱫᱚ ᱥᱟᱵᱩᱼᱼ ᱜᱩᱭᱫᱟ ᱟᱫᱚ ᱢᱤᱫ ᱦᱚᱲ ᱢᱤᱫᱴᱮᱱ ᱢᱮᱱᱠᱷᱟᱱ ᱢᱤᱫ ᱦᱚᱲ ᱫᱚ ᱚᱱᱟ ᱚᱠᱚᱭ ᱫᱚ ᱵᱟᱭ ᱢᱟᱱᱟᱜ ᱠᱟᱱ ᱚᱠᱚᱭ ᱢᱟᱱᱟᱜ ᱠᱟᱱ ᱱᱚᱝᱠᱟ ᱦᱩᱭᱩᱜ ᱜᱮᱭᱟ᱾
ᱦᱮᱸ
ᱡᱮᱢᱚᱱ ᱟᱵᱚᱨᱮᱱ ᱵᱚᱸᱜᱟ ᱵᱩᱨᱩ ᱠᱚᱴᱷᱮᱱ ᱫᱚ ᱡᱮᱢᱚᱱ ᱟᱵᱚ ᱵᱚᱱ ᱢᱮᱱ ᱜᱮᱭᱟ ᱡᱮ ᱵᱟᱝ ᱟᱵᱚ ᱫᱚ ᱢᱳᱵᱟᱭᱤᱞ ᱯᱷᱳᱱ ᱠᱚᱛᱮ ᱫᱚ ᱵᱟᱵᱚᱱ ᱵᱷᱤᱰᱭᱳ ᱵᱟᱲᱟ ᱠᱚᱣᱟ᱾ ᱟᱵᱚᱨᱮᱱ ᱫᱚ ᱫᱟᱲᱮ ᱵᱚᱸᱜᱟ ᱠᱟᱱ ᱛᱟᱵᱚᱱᱟ ᱠᱚ ᱞᱟᱹᱭᱟ ᱵᱚᱱ
ᱦᱮᱸ᱾ ᱟᱵᱚ ᱫᱚ ᱪᱤᱠᱟᱱ ᱦᱚᱲ ᱠᱟᱱᱟᱵᱚᱱ? ᱟᱵᱚ ᱫᱚ ᱦᱚᱲ ᱠᱟᱱᱟᱵᱚᱱ ᱱᱚᱝᱠᱟᱱ ᱡᱮ ᱢᱟᱱᱮ ᱫᱟᱨᱮ ᱱᱟᱹᱲᱤ ᱡᱚᱲᱟᱣ ᱫᱷᱤᱨᱤ ᱵᱩᱨᱩ ᱟᱵᱚ ᱡᱳᱲᱟᱣ ᱦᱚᱲ ᱠᱟᱱᱟ ᱵᱚᱱ ᱡᱚᱲᱟᱣ ᱢᱟᱹᱱᱢᱤ ᱠᱟᱱᱟ ᱵᱚᱱ ᱟᱨ ᱚᱱᱟ ᱨᱮᱱ ᱜᱮ ᱟᱵᱚᱨᱮᱱ ᱫᱚ ᱵᱚᱸᱜᱟ ᱵᱩᱨᱩ᱾ ᱟᱵᱚᱨᱮᱱ ᱫᱚ ᱵᱟᱝ ᱠᱟᱱᱟ ᱠᱚ ᱪᱮ ᱦᱟᱱᱟ ᱱᱟᱣᱟ ᱠᱷᱚᱱᱟᱜ ᱟᱵᱚᱨᱮᱱ ᱫᱚ ᱫᱟᱨᱮ ᱜᱮ ᱵᱚᱸᱜᱟ ᱫᱷᱤᱨᱤ ᱜᱮ ᱵᱚᱸᱜᱟ
ᱦᱩᱸ ᱟᱵᱚ ᱫᱚ ᱟᱵᱚ ᱟᱵᱚᱨᱮᱱ ᱫᱚ ᱞᱟᱭᱚᱝ ᱨᱮᱜᱮ ᱛᱚ ᱡᱚᱛᱚ ᱠᱤᱪᱷᱩ ᱢᱮᱱᱟᱭ ᱛᱟᱵᱚᱱᱟ ᱩᱱᱤ ᱜᱮᱛᱚ ᱵᱚᱱ ᱵᱚᱸᱜᱟ ᱵᱩᱨᱩᱭ ᱟᱭ ᱠᱟᱱᱟ᱾
ᱟᱵᱚᱣᱟᱜ ᱡᱟᱦᱟᱸ ᱞᱟᱭᱚᱝ ᱥᱟᱪᱟᱨᱦᱮᱫ ᱱᱚᱣᱟ ᱛᱮᱜᱮ ᱛᱚ ᱟᱵᱚ ᱜᱚᱲᱦᱟᱣ ᱢᱟᱹᱱᱢᱤ ᱟᱵᱚ ᱫᱚ
ᱦᱮᱸ ᱟᱨ ᱮᱴᱟᱜ ᱠᱚᱨᱮᱱ ᱦᱚᱸ ᱫᱩᱥᱟᱹ ᱫᱚ ᱵᱟᱵᱚᱱ ᱫᱩᱥᱟᱹ ᱠᱚᱣᱟ ᱟᱠᱚᱨ ᱱᱟᱜ ᱟᱠᱚ ᱞᱮᱠᱟ ᱟᱠᱚ ᱠᱚ ᱧᱮᱞ ᱠᱚᱛᱟ ᱠᱚᱣᱟ, ᱟᱵᱚᱨᱮᱱ ᱟᱵᱚᱨᱮᱱ ᱞᱮᱠᱟ ᱵᱚᱱ ᱧᱮᱞ ᱠᱚᱣᱟ᱾
ᱦᱮᱸ ᱦᱩᱸ ᱱᱮᱛᱟᱨᱟᱜ ᱡᱤᱭᱚᱱ ᱨᱮ ᱪᱮᱫᱠᱟ ᱤᱭᱟᱹ ᱠᱟᱱᱟ ᱡᱮ ᱦᱚᱲ ᱢᱟᱹᱱᱢᱤ ᱠᱚᱫᱚ ᱵᱚᱸᱜᱟ ᱵᱩᱨᱩ ᱨᱮ ᱟᱹᱰᱤ ᱟᱹᱰᱤ ᱟᱞᱟᱜᱠᱽ ᱥᱟᱹᱦᱤᱡ ᱢᱟᱱᱟᱣ ᱵᱟᱛᱟᱣ ᱨᱮᱦᱚᱸ ᱟᱹᱰᱤ ᱟᱞᱟᱠ ᱥᱟᱺᱦᱤᱡ ᱢᱮᱱᱟᱜ ᱠᱚᱣᱟ᱾
ᱦᱮᱸ
ᱡᱮ ᱵᱚᱸᱜᱟ ᱵᱩᱨᱩ ᱫᱚ ᱞᱟᱹᱭ ᱟᱭ ᱡᱮ ᱢᱟᱱᱮ ᱤᱧᱮᱢ ᱯᱩᱡᱟᱹᱭᱟᱹᱧ ᱠᱟᱱᱟ ᱚᱱᱟ ᱫᱚ ᱴᱷᱤᱠ ᱠᱟᱛᱷᱟ ᱠᱟᱱ ᱜᱮᱭᱟ ᱢᱮᱱᱠᱷᱟᱱ ᱢᱟᱹᱱᱢᱤ ᱪᱮᱫᱠᱟ ᱞᱮᱠᱟᱢ ᱢᱟᱱᱟᱣᱮ ᱠᱟᱱᱟ ᱵᱟᱛᱟᱣᱮ ᱠᱟᱱᱟ ᱚᱱᱟ ᱴᱷᱮᱱ ᱦᱩᱭᱩᱜ ᱠᱟᱱᱟ ᱢᱟᱨᱟᱝ ᱯᱩᱡᱟᱹ ᱫᱚ, ᱟᱵᱚ ᱫᱚ ᱚᱱᱟ ᱫᱚ ᱵᱟᱝ ᱠᱟᱛᱮᱫ ᱵᱚᱸᱜᱟ ᱵᱩᱨᱩ ᱴᱷᱮᱱ ᱫᱚ ᱢᱟᱨᱟᱝ ᱢᱟᱨᱟᱝ ᱢᱟᱹᱱᱢᱤ ᱥᱟᱶ ᱛᱮᱫᱚ ᱟᱲᱤ ᱵᱟᱲᱤᱡ ᱚᱱᱟ ᱥᱟᱹᱜᱟᱹᱭ ᱵᱚᱱ ᱫᱚᱦᱚᱭ ᱫᱟ᱾ ᱚᱱᱠᱟ ᱠᱷᱟᱹᱛᱤᱨ ᱜᱮᱛᱚ ᱛᱚ ᱱᱚᱣᱟ ᱡᱤᱱᱤᱥ ᱴᱟᱜ ᱫᱚ ᱟᱵᱚᱣᱟᱜ ᱢᱚᱫᱽᱫᱷᱮᱨᱮ ᱵᱟᱹᱲᱤᱡ ᱡᱤᱱᱤᱥ ᱟᱨ ᱦᱟᱯᱤᱫ ᱦᱤᱡᱩᱜ ᱠᱟᱱᱟ
ᱚᱱᱟ ᱠᱚᱫᱚ ᱩᱪᱤᱛ ᱫᱚ ᱵᱟᱝ ᱠᱟᱱ ᱛᱟᱵᱚᱱᱟ ᱡᱮᱢᱚᱱ ᱵᱚᱸᱜᱟ ᱵᱩᱨᱩ ᱡᱟᱦᱟᱸ ᱟᱵᱚ ᱨᱮᱱ ᱢᱟᱱᱟᱣ ᱩᱪᱤᱛ ᱢᱟᱱᱟᱣ ᱠᱚᱣᱟ ᱵᱚᱱ ᱥᱟᱢᱟᱝ ᱨᱮ ᱚᱠᱚᱭ ᱦᱚᱲ ᱛᱟᱦᱮᱱᱟᱭ ᱡᱟᱦᱟᱸ ᱟᱵᱚ ᱢᱟᱹᱱᱢᱤ ᱠᱟᱱᱟ ᱡᱟᱦᱟᱸ ᱢᱟᱹᱱ ᱮᱢ ᱚᱱᱟ ᱢᱟᱹᱱ ᱩᱱᱤ ᱦᱚᱸᱵᱚᱱ ᱮᱢᱟᱭᱟ᱾
ᱦᱩᱸ
ᱢᱮᱱ ᱠᱷᱟᱱ ᱟᱵᱚᱣᱟ ᱦᱮᱸ ᱥᱟᱶᱛᱟ ᱨᱮ ᱟᱹᱰᱤ ᱠᱤᱪᱷᱩ ᱜᱮ ᱢᱤᱫ ᱥᱮᱫ ᱛᱮ ᱤᱧ ᱫᱩᱧ ᱢᱚᱱᱮᱭᱟ ᱥᱮ ᱧᱮᱞ ᱟᱠᱟᱫᱟ ᱦᱩᱸ ᱯᱟᱹᱣᱨᱟᱹ ᱦᱟᱺᱰᱤ ᱠᱚᱛᱮ ᱟᱹᱰᱤ ᱠᱤᱪᱷᱩ ᱜᱮ ᱰᱩᱵᱩᱡᱚᱜ ᱠᱟᱱᱟ ᱥᱮ ᱡᱩᱛᱚ ᱠᱟᱱ ᱛᱟᱵᱚᱱᱟ ᱚᱱᱟ ᱚᱱᱟ ᱦᱚᱸ ᱢᱤᱫᱴᱮᱡ ᱠᱟᱨᱚᱱ ᱞᱮᱠᱟᱭ ᱛᱤᱸᱜᱩᱱᱟ ᱾
ᱦᱩᱸ᱾ ᱟᱵᱚᱣᱟᱜ ᱫᱚ ᱪᱮᱜᱠᱟᱱ ᱠᱟᱱᱟ ᱡᱮ ᱡᱟᱱᱟᱢ ᱠᱷᱚᱱ ᱜᱩᱡᱩᱜ ᱫᱷᱟᱹᱵᱤᱡ ᱯᱟᱹᱣᱨᱟᱹ ᱦᱟᱺᱰᱤ ᱞᱟᱜᱟᱜᱼᱟ, ᱠᱤᱱᱛᱩ ᱚᱠᱟ ᱴᱷᱟᱶ ᱨᱮ ᱚᱠᱟ ᱞᱮᱠᱟᱨᱮ ᱞᱟᱜᱟᱜᱼᱟ ᱚᱱᱟ ᱡᱤᱱᱤᱥᱴᱟᱜ ᱵᱚᱱ ᱦᱤᱲᱤᱧ ᱟᱠᱟᱫᱟ ᱾ ᱡᱮ ᱱᱤᱧ ᱞᱟᱜᱟᱣ ᱫᱟ ᱱᱚᱝᱠᱟ ᱯᱚᱨᱚᱵᱽᱼᱯᱟᱹᱨᱦᱟᱹ ᱨᱮ ᱮᱢᱚᱱ ᱢᱤᱫᱴᱟᱝ ᱦᱟᱺᱰᱤ ᱯᱟᱹᱣᱨᱟᱹ ᱧᱩ ᱨᱮ ᱤᱭᱟᱹ ᱨᱮᱵᱚᱱ ᱵᱟᱹᱫᱽ ᱨᱮᱵᱚᱱ ᱛᱟᱦᱮᱱ ᱠᱟᱱᱟ ᱡᱟᱦᱟᱸ ᱛᱮ ᱫᱚ ᱩᱰᱩᱜ ᱠᱟᱹᱴᱤᱡ ᱟᱹᱰᱤ ᱟᱱᱟᱴ ᱠᱟᱱᱟ ᱚᱱᱟ ᱠᱷᱟᱹᱛᱤᱨ ᱛᱮ ᱜᱮ ᱛᱚ ᱟᱵᱚ ᱥᱟᱱᱛᱟᱲ ᱤᱭᱟᱹ ᱨᱮᱱ ᱫᱚ ᱠᱟᱹᱴᱤᱡ ᱠᱚ ᱡᱟᱹᱥᱛᱤ ᱟᱠᱟᱱᱟ ᱾ ᱦᱟᱱᱟᱢ ᱵᱟᱹᱲᱤᱡ ᱰᱟᱦᱟᱨ ᱥᱮᱫ ᱞᱟᱦᱟ ᱨᱮᱦᱚ ᱠᱤᱱᱛᱩ ᱡᱟᱦᱟᱸᱭ ᱩᱱᱠᱩ ᱠᱚ ᱢᱮᱱᱟᱜ ᱠᱚᱣᱟ ᱥᱟᱢᱟᱝ ᱥᱟᱹᱦᱤᱡ ᱥᱚᱴᱷᱤᱠ ᱰᱟᱦᱟᱨ ᱥᱮᱫ ᱨᱮ ᱪᱟᱞᱟᱣ ᱛᱮ ᱚᱱᱟ ᱡᱤᱱᱤᱥ ᱾ ᱛᱟᱹᱭ ᱜᱮ ᱟᱹᱰᱤ ᱦᱚᱲ ᱠᱚᱢ ᱠᱚ ᱧᱟᱢᱚᱜ ᱠᱟᱱᱟ ᱾
ᱡᱮᱢᱚᱱ ᱾ ᱦᱩᱸ ᱠᱤᱪᱷᱩ ᱦᱟᱯᱲᱟᱢ ᱠᱚ ᱜᱚᱲᱚᱢ ᱦᱟᱲᱟᱢ ᱜᱚᱲᱚᱢ ᱵᱟ ᱛᱟᱠᱩ ᱢᱮᱱᱟᱜ ᱠᱚᱣᱟ ᱾ ᱩᱱ ᱠᱩᱣᱟ ᱢᱚᱪᱟ ᱠᱷᱚᱱ ᱤᱧ ᱟᱸᱡᱚᱢ ᱟᱠᱟᱫ ᱨᱮᱦᱚᱸ ᱟᱠᱚ ᱠᱚ ᱧᱩ ᱵᱟᱲᱟ ᱟᱠᱟᱫ ᱨᱮᱦᱚᱸ ᱟᱫᱚ ᱱᱤᱭᱟᱹ ᱠᱚ ᱞᱟᱹᱭᱟ ᱡᱮ ᱟᱯᱮ ᱱᱤᱭᱟᱹ ᱩᱢᱮᱨ ᱨᱮ ᱡᱩᱫᱤ ᱟᱯᱮ ᱱᱚᱝᱠᱟ ᱯᱮ ᱵᱟᱹᱲᱤᱡ ᱯᱮ ᱠᱟ-ᱠᱟᱹᱢᱤᱭᱟ᱾ ᱛᱟᱦᱞᱮ ᱟᱯᱮ ᱠᱷᱚᱱ ᱦᱩᱰᱤᱧ ᱞᱟᱛᱟᱨ ᱨᱮ ᱠᱚ ᱛᱟᱦᱮᱸᱱᱟ ᱩᱱᱠᱩ ᱠᱚ ᱟᱹᱭᱩᱨᱚᱜ ᱚᱠᱟ ᱞᱮᱠᱟ?
ᱦᱩᱸ᱾
ᱟᱫᱚ ᱠᱚ ᱞᱟᱹᱭᱟ ᱟᱵᱚ ᱫᱚᱵᱚᱱ ᱵᱚᱸᱜᱟ ᱵᱩᱨᱩᱜᱼᱟ ᱵᱚᱸᱜᱟ ᱵᱩᱨᱩ ᱴᱷᱮᱱ ᱦᱟᱺᱰᱤ ᱯᱟᱹᱣᱨᱟᱹ ᱵᱚᱱ ᱪᱚᱰᱚᱨ ᱠᱮᱫᱟ ᱾ ᱢᱮᱱᱠᱷᱟᱱ, ᱟᱵᱚ ᱫᱚ ᱟᱵᱚ ᱫᱚ ᱪᱮᱫᱟᱜ ᱵᱚᱱ ᱪᱚᱰᱚᱨ ᱡᱚᱝᱼᱟᱜ ᱠᱟᱱᱟ?
ᱦᱩᱸ ᱾
ᱠᱟᱛᱷᱟ ᱫᱚ ᱱᱚᱝᱠᱟᱣ ᱟᱠᱟᱱᱟ ᱾
ᱟᱵᱚᱣᱟᱜ ᱫᱚ ᱪᱮᱫ ᱞᱮᱠᱟ ᱡᱮ ᱢᱟᱱᱮ ᱞᱟᱦᱟ ᱨᱮ ᱠᱟᱛᱷᱟ ᱨᱮᱜᱮ ᱠᱚ ᱞᱟᱹᱭ ᱠᱟᱫ᱾ ᱡᱮ ᱚᱵᱷᱟᱜᱤᱭᱟᱹ ᱢᱟᱹᱱᱢᱤ ᱫᱚ ᱱᱚᱝ-ᱚᱠᱟ ᱞᱮᱠᱟᱱ ᱦᱚᱲ ᱠᱚ ᱢᱮᱛᱟ ᱠᱚᱣᱟ? ᱡᱟᱦᱟᱸᱭ ᱦᱟᱯᱲᱟᱢᱟᱜ ᱡᱟᱦᱟᱸ ᱠᱟᱹᱢᱤ ᱦᱚᱨᱟ ᱯᱚ ᱥᱟᱵ ᱥᱟᱯᱲᱟᱣ ᱠᱟᱛᱮᱫ᱾ ᱞᱟᱭᱼᱞᱟᱠᱪᱟᱨ ᱠᱚ, ᱯᱟᱨᱥᱤ ᱫᱷᱚᱨᱚᱢ ᱡᱟᱹ-ᱡᱟᱛᱤ ᱠᱚ, ᱚᱱᱟ ᱥᱚᱴᱷᱤᱠ ᱥᱟᱺᱦᱤᱡ ᱵᱚᱲᱦᱟᱣ ᱨᱟᱠᱟᱵ ᱵᱟᱵᱚᱱ ᱫᱟᱲᱚᱜ ᱨᱟᱠᱟᱵ ᱫᱟᱲᱮᱭᱟᱜ ᱠᱟᱱᱟ᱾ ᱠᱚ ᱡᱤᱱᱤᱥ ᱚᱱᱟ ᱠᱚ ᱡᱤᱱᱤᱥ ᱟᱸᱡᱚᱢ ᱠᱟᱛᱮ ᱨᱮᱦᱚᱸ ᱡᱩᱫᱤ ᱵᱟᱢ ᱜᱚᱲᱦᱟᱣ ᱨᱟᱠᱟᱵ ᱫᱟᱲᱮᱭᱟᱜᱼᱟ ᱟᱨ ᱚᱱᱟ ᱡᱤᱱᱤᱥ ᱛᱮᱫ ᱵᱟᱵᱚᱱ ᱞᱟᱦᱟ ᱩᱱᱠᱩ ᱜᱮ ᱚᱵᱷᱟᱜᱤᱭᱟᱹ ᱦᱳᱭ ᱛᱚ, ᱟᱨ ᱱᱤᱛᱚᱜ ᱫᱚ ᱟᱹᱰᱤ ᱦᱚᱲ ᱜᱮ ᱟᱹᱰᱤ ᱟᱭᱢᱟ ᱴᱷᱟᱶ ᱨᱮ ᱜᱮ ᱟᱵᱚ ᱚᱵᱷᱟᱜᱤᱭᱟᱹ ᱢᱮᱱ ᱛᱮ ᱵᱚᱱ ᱤᱭᱟᱹᱜ ᱠᱟᱱᱟ᱾ ᱱᱤᱛᱚᱜ ᱚᱱᱟ ᱩᱪᱤᱛ ᱫᱚ ᱵᱟᱝ ᱠᱟᱱ ᱛᱟᱵᱚᱱᱟ ᱾ ᱟᱵᱚ ᱥᱮᱪᱮᱛᱚᱜ ᱦᱩᱭᱩᱜ ᱛᱟᱵᱚᱱᱟ ᱡᱮ ᱱᱚᱣᱟ ᱡᱤᱱᱤᱥ ᱠᱚᱨᱮ ᱫᱚ ᱵᱟᱝ᱾ ᱟᱵᱚᱣᱟᱜ ᱞᱟᱭᱼᱞᱟᱠᱪᱟᱨ ᱫᱚ ᱞᱟᱦᱟ ᱤᱫᱤ ᱛᱟᱵᱚᱱᱟ ᱡᱟᱛᱮ ᱦᱟᱯᱮᱱ ᱫᱤᱱ ᱨᱮ ᱟᱞᱚᱵᱚᱱ ᱦᱟᱯᱤᱫ ᱪᱟᱵᱟᱜ ᱢᱟ᱾
ᱦᱳᱭ ᱾ ᱢᱮᱱ ᱠᱷᱟᱱ ᱟᱵᱚᱨᱮᱱ ᱜᱮ ᱛᱚ ᱛᱟᱭᱱᱚᱢ ᱠᱟᱛᱮ ᱢᱮᱱᱟᱜ ᱵᱚᱱᱟ ᱾ ᱢᱤᱫ ᱦᱚᱲ ᱱᱤᱛ ᱠᱟᱛᱷᱟ ᱵᱚᱱ ᱨᱟᱠᱟᱵᱟ ᱛᱟᱭᱱᱚᱢ ᱥᱮᱫ ᱟᱵᱚᱨᱮᱱ ᱜᱮ ᱟᱵᱚᱨᱮᱱ ᱛᱟᱭᱱᱚᱢ ᱥᱮᱫ ᱠᱷᱚᱱ ᱠᱚ ᱚᱨ ᱵᱚᱱᱟ
ᱦᱳᱭ, ᱟᱫᱚ ᱢᱟᱹᱱᱢᱤ ᱫᱚᱠᱚ ᱛᱟᱦᱮᱱ ᱜᱮᱭᱟ, ᱟᱵᱚᱨᱮᱱ ᱢᱮᱱᱟᱜ ᱠᱚᱣᱟ ᱟᱨ ᱮᱴᱟᱜ ᱨᱮᱱ ᱦᱚᱸ ᱠᱚ ᱛᱟᱦᱮᱱᱟ ᱾ ᱦᱳᱭ, ᱢᱟᱹᱱᱢᱤ ᱫᱚᱠᱚ ᱛᱟᱦᱮᱱ ᱜᱮᱭᱟ ᱠᱤᱱᱛᱩ ᱟᱵᱚ ᱢᱚᱱᱮ ᱠᱮᱴᱮᱡ ᱫᱚᱦᱚ ᱠᱟᱛᱮᱜ ᱞᱟᱦᱟᱭ ᱦᱩᱭᱩᱜ ᱛᱟᱵᱚᱱᱟ᱾ ᱛᱟᱦᱮᱱ ᱜᱮᱭᱟ ᱠᱚ ᱟᱹᱰᱤ ᱟᱭᱢᱟ ᱢᱟᱹᱱᱢᱤ ᱤᱭᱟᱹ ᱡᱮ ᱡᱟᱦᱟᱸ ᱰᱟᱦᱟᱨᱮᱢ ᱞᱟᱦᱟ ᱞᱟᱹᱜᱤᱛᱚᱜ ᱠᱟᱱᱟ ᱚᱱᱟ ᱰᱟᱦᱟᱨ ᱟᱹᱰᱤ ᱦᱚᱲ ᱟᱱᱟᱴ ᱞᱟᱹᱜᱤᱫ ᱠᱚ ᱥᱤᱨᱡᱟᱹᱜᱼᱟ ᱾ ᱡᱟᱛᱮ ᱚᱱᱟ ᱰᱟᱦᱟᱨ ᱨᱮ ᱪᱮᱫ ᱞᱟᱹᱜᱤᱫ ᱡᱮ ᱟᱢ ᱠᱷᱚᱱᱟᱜ ᱩᱱᱠᱩ ᱫᱚ ᱪᱟᱦᱮ ᱡᱮ ᱟᱢ ᱠᱷᱚᱱᱟᱜ ᱞᱟᱛᱟᱨ ᱨᱮ ᱜᱮ ᱛᱟᱦᱮᱱ ᱢᱮ ᱟᱢ ᱡᱮᱱᱚ ᱩᱱᱠᱩ ᱚᱱᱟ ᱞᱟᱦᱟ ᱛᱮ ᱟᱞᱚᱢ ᱪᱟᱞᱟᱣ ᱨᱟᱠᱟᱵ ᱟᱢ ᱟᱠᱚ ᱵᱟᱠᱚ ᱪᱟᱞᱟᱣ ᱫᱟᱲᱮ ᱟᱠᱟᱫᱟ ᱾ ᱢᱮᱱ ᱠᱷᱟᱱ ᱟᱢ ᱦᱚᱸ ᱵᱟᱠᱚ ᱪᱟᱞᱟᱣ ᱦᱚᱪᱚᱣᱟᱢᱟ ᱱᱚᱝᱠᱟᱱ ᱦᱚᱲ ᱟᱭᱢᱟ ᱦᱚᱲ ᱠᱚ ᱧᱟᱢᱚᱜᱼᱟ ᱾ ᱱᱤᱡᱮ ᱴᱷᱮᱱ ᱢᱚᱱᱮ ᱠᱮᱴᱮᱡ ᱫᱚᱦᱚᱭ ᱦᱩᱭᱩᱜᱼᱟ ᱥᱟᱶᱛᱮ ᱞᱟᱦᱟᱜ ᱦᱩᱭᱩᱜᱼᱟ ᱱᱚᱣᱟ ᱫᱚ ᱱᱤᱡᱮ ᱨᱟᱜ ᱾
ᱦᱮᱸ ᱟᱵᱚ ᱴᱷᱮ ᱦᱮᱸ ᱟᱵᱚ ᱴᱷᱮᱱ ᱢᱚᱱᱮ ᱠᱟᱨᱚᱱ ᱡᱟᱦᱟᱸᱱᱟᱜ ᱯᱚᱨᱟᱢᱚᱨᱥᱚ ᱰᱤᱥᱚᱭ ᱦᱟᱛᱟᱣ ᱫᱚ ᱱᱤᱡᱮ ᱴᱷᱮᱱ ᱜᱮ ᱡᱚᱛᱚ ᱠᱤᱪᱷᱩ ᱢᱮᱱᱟᱜᱼᱟ
ᱦᱮᱸ
ᱟᱪᱷᱟ ᱛᱟᱦᱞᱮ ᱱᱤᱛᱚᱜ ᱫᱚ ᱚᱱᱛᱮ ᱫᱚ ᱜᱟᱛᱮ ᱠᱚ ᱥᱮ ᱵᱚᱭᱦᱟ ᱠᱚ ᱵᱷᱤᱛᱤᱨ ᱫᱚ ᱚᱠᱟᱞ ᱞᱮᱠᱟ ᱱᱤᱛᱚᱜ ᱟᱵᱚ ᱦᱮᱸ ᱪᱤᱠᱤ ᱪᱤᱠᱤ ᱠᱚᱛᱮ ᱚᱞ ᱯᱟᱲᱦᱟᱜ ᱠᱚᱢ ᱟᱹᱭᱠᱟᱹᱣ ᱵᱟᱲᱟ ᱟᱠᱟᱫ ᱠᱚᱣᱟ ᱚᱱᱟ ᱥᱟᱭᱤᱰ ᱠᱚᱨᱮ
ᱦᱮᱸ ᱴᱷᱟᱹᱣᱠᱟᱹ ᱦᱤᱥᱟᱹᱵ ᱛᱮᱫᱚ, ᱡᱟᱹᱥᱛᱤ ᱜᱮ ᱱᱮᱛᱟᱨ ᱫᱚᱠᱚ ᱤᱭᱟᱹ ᱟᱠᱟᱱᱟ ᱱᱮᱛᱟᱨ ᱵᱚᱠᱚ ᱵᱚᱭᱦᱟ ᱛᱟᱠᱚ ᱠᱚ ᱢᱮᱱ ᱦᱩᱭ ᱟᱠᱟᱱᱟ ᱱᱮᱛᱟᱨ ᱫᱚᱠᱚ ᱚᱞᱚᱜ ᱯᱟᱲᱦᱟᱜ ᱠᱟᱱ ᱜᱮᱭᱟ ᱦᱟᱭ ᱤᱥᱠᱩᱞ ᱠᱚᱨᱮ
ᱦᱳᱭ ᱛᱚᱵᱩ ᱞᱟᱦᱟ ᱠᱷᱚᱱ ᱫᱚ ᱱᱤᱛ ᱫᱚ ᱟᱹᱰᱤ ᱥᱟᱸᱜᱮ ᱜᱮ ᱢᱮᱱᱟᱜ ᱠᱚ ᱛᱟᱵᱚᱱᱟ ᱱᱤᱛᱚᱜ ᱫᱚ ᱟᱵᱚ ᱫᱚ ᱟᱹᱰᱤᱴᱟᱜ ᱜᱮᱵᱚᱱ ᱢᱟᱲᱟᱝ ᱦᱩᱭᱩᱜ ᱟᱠᱟᱱᱟ ᱢᱟᱲᱟᱝ ᱟᱠᱟᱱᱟ
ᱟᱵᱚᱣᱟᱜ ᱱᱚᱣᱟ ᱥᱟᱱᱛᱟᱞᱤ ᱢᱤᱰᱤᱭᱟᱢ ᱢᱟᱱᱮ ᱯᱨᱟᱭᱢᱟᱨᱤ ᱤᱥᱠᱩᱞ ᱦᱟᱭ ᱤᱥᱠᱩᱞ ᱠᱷᱚᱱᱟᱜ ᱦᱚᱸ ᱱᱤᱛᱚᱜ ᱫᱚᱠᱚ ᱥᱟᱸᱜᱮ ᱦᱤᱡᱩᱜ ᱠᱟᱱᱟ᱾
ᱦᱩᱸ
ᱟᱵᱚ ᱚᱠᱛᱚ ᱨᱮ ᱡᱟᱦᱟᱸ ᱛᱟᱦᱮᱸ ᱠᱟᱱᱟ ᱩᱱ ᱚᱠᱛᱚ ᱨᱮᱫᱚ ᱟᱹᱰᱤ ᱟᱱᱟᱴ ᱜᱮ ᱛᱟᱦᱮᱸ ᱠᱟᱱᱟ ᱡᱮ ᱚᱱᱟ ᱯᱟᱲᱦᱟᱣ ᱨᱮᱱᱟᱜ ᱦᱚᱸ
ᱦᱮᱸ ᱟᱵᱚ ᱵᱤᱫᱟᱹᱞ ᱢᱟ ᱢᱮᱱ ᱜᱟᱱᱚᱜᱼᱟ, ᱩᱱ ᱢᱟ ᱯᱩᱛᱷᱤ ᱯᱚᱛᱚᱵ ᱠᱚᱜᱮ ᱵᱟᱝ ᱧᱟᱢᱚᱜ ᱞᱟᱹᱜᱤᱫᱚᱜ ᱛᱟᱦᱮᱸᱫᱟ
ᱦᱚᱭ
ᱡᱚᱠᱷᱚᱱ ᱯᱩᱛᱷᱤ ᱯᱚᱛᱚᱵᱽ ᱠᱚ ᱥᱮᱴᱮᱨ ᱦᱮᱡ ᱟᱫ ᱵᱚᱱᱟ ᱩᱱ ᱫᱚ ᱦᱮᱸ ᱩᱱᱫᱚ ᱢᱟᱪᱮᱫ ᱢᱟᱪᱮᱛᱟᱹᱱᱤ ᱩᱱᱫᱚ ᱟᱫᱚ ᱵᱟᱠᱚ ᱧᱟᱢ ᱞᱟᱹᱜᱤᱫᱚᱜ ᱠᱟᱱᱟ ᱟᱨ ᱱᱤᱛ ᱛᱚ ᱢᱟᱪᱮᱫ ᱢᱟᱪᱮᱛᱟᱹᱱᱤ ᱠᱚ ᱢᱟᱲᱟᱝ ᱦᱮᱡ ᱠᱟᱱ ᱛᱟᱵᱚᱱᱟ ᱠᱚ ᱪᱮᱫ ᱞᱮᱠᱟ ᱚᱞᱚᱜ ᱯᱟᱲᱦᱟᱜ ᱛᱮᱠᱚ ᱞᱟᱦᱟ ᱟᱠᱟᱱ ᱛᱟᱵᱚᱱ ᱜᱮᱭᱟ ᱛᱚ ᱩᱝ ᱩᱱᱠᱩᱯ ᱩᱱᱠᱩ ᱦᱟᱸᱜ ᱱᱤᱛᱚᱜ ᱟᱜᱟᱢ ᱨᱮ ᱜᱚᱝᱠᱮ ᱥᱮ ᱢᱟᱪᱮᱛᱟᱹᱱᱤ ᱠᱚ ᱦᱩᱭᱩᱜ ᱨᱮᱦᱚᱸ ᱢᱮᱱᱠᱷᱟᱱ ᱩᱱ ᱥᱩᱢᱟᱹᱭ ᱟᱨᱦᱚᱸ ᱟᱜᱟᱢ ᱥᱮᱱᱟᱜ ᱩᱱᱫᱚ ᱟᱵᱟᱨ ᱦᱟᱸᱜ ᱮᱴᱠᱮᱴᱚᱬᱮ ᱢᱮᱱᱟᱜ ᱜᱮ ᱛᱟᱵᱚᱱᱟ ᱞᱟᱹᱲᱦᱟᱸᱭ ᱟᱹᱶᱨᱤ ᱪᱟᱵᱟᱜ ᱛᱟᱵᱚᱱᱟ ᱢᱮᱱᱠᱷᱟᱱ ᱞᱟᱹᱲᱦᱟᱹᱭ ᱨᱮ ᱞᱟᱜᱟᱣ ᱟᱠᱟᱵᱚᱱ ᱛᱟᱦᱮᱱᱟ ᱤᱧ ᱦᱚᱸ ᱱᱚᱣᱟᱜᱤᱧ ᱢᱮᱱᱟ ᱟᱨ ᱜᱚᱲᱚ ᱥᱚᱯᱚ ᱯᱚᱨ ᱨᱮ ᱡᱟᱛᱮ ᱟᱯᱮ ᱠᱚ ᱟᱵᱚᱨᱮᱱ ᱡᱚᱛᱚ ᱵᱚᱭᱦᱟ ᱢᱤᱥᱤ ᱡᱚᱛᱚ ᱛᱮ ᱡᱚᱛᱚ ᱡᱚᱯᱲᱟᱣ ᱜᱮᱵᱚᱱ ᱛᱟᱦᱮᱱ ᱢᱟ ᱦᱩᱸ ᱠᱟᱨᱚᱱ ᱱᱚᱣᱟ ᱠᱚᱫᱚ ᱮᱠᱞᱟᱜ ᱠᱟᱛᱷᱟ ᱫᱚ ᱵᱟᱝ ᱠᱟᱱᱟ ᱛᱚ ᱚᱱᱟ ᱫᱚ ᱟᱵᱚᱣᱟᱜ ᱠᱟᱛᱷᱟ ᱠᱟᱛᱷᱟ ᱠᱟᱱᱟ
ᱟᱵᱚ ᱛᱤᱱᱟᱹᱜ ᱟᱸ ᱱᱚᱣᱟ ᱡᱤᱱᱤᱥ ᱠᱷᱚᱱᱟᱜ ᱵᱚᱱ ᱥᱚᱴᱷᱤᱠ ᱰᱟᱦᱟᱨ ᱛᱮᱵᱚᱱ ᱞᱟᱦᱟ ᱤᱫᱤ ᱠᱚᱣᱟ ᱚᱱᱟᱜ ᱜᱮ ᱵᱷᱟᱜᱤᱜᱼᱟ
ᱦᱩᱸ
ᱢᱟ ᱛᱟᱦᱟᱞᱮ ᱡᱚᱦᱟᱨ ᱜᱮ?
ᱦᱮᱸ ᱫᱟᱫᱟ ᱨᱚᱯᱚᱲ ᱢᱟ ᱟᱸᱰᱤ ᱠᱷᱚᱱ ᱜᱮ ᱨᱚᱯᱚᱲ ᱚᱱᱟ ᱛᱮᱞᱮ ᱡᱚᱢ ᱵᱟᱲᱟ ᱫᱚ ᱛᱤᱨᱮ ᱦᱩᱭᱩᱜᱼᱟ